ᱦᱮᱸ
ᱦᱮᱞᱳ
ᱡᱚᱦᱟᱨ ᱜᱮ ᱜᱚᱢᱠᱮ
ᱟᱲᱟᱝ ᱠᱚ ᱪᱮᱫ ᱞᱮᱠᱟ ᱟᱸᱡᱚᱢᱚᱜ ᱠᱟᱱ ᱛᱟᱹᱞᱤᱧᱟ ᱱᱟᱯᱟᱭ ᱜᱮ ᱥᱮ ᱪᱮᱫ ᱞᱮᱠᱟ ᱟᱸᱡᱚᱢᱚᱜ ᱠᱟᱱᱟ?
ᱦᱮᱸ ᱱᱟᱯᱟᱭ ᱜᱮ ᱱᱟᱯᱟᱭ ᱜᱮ ᱟᱨ ᱟᱹᱞᱤᱧᱟᱜ ᱱᱟᱦᱟᱜ
ᱟᱵᱮᱱᱟᱜ ᱦᱚᱸ ᱱᱚᱜ-ᱚᱭ ᱱᱤᱛ ᱦᱟᱹᱵᱤᱡ ᱫᱚ ᱱᱟᱯᱟᱭ ᱜᱮ ᱟᱸᱡᱚᱢᱚᱜ ᱠᱟᱱᱟ ᱟᱨ ᱱᱚᱝ ᱠᱟ ᱜᱮ ᱟᱸᱡᱚᱢᱚᱜ ᱞᱮᱱ ᱠᱷᱟᱱ ᱜᱮ ᱱᱟᱯᱟᱭ ᱵᱩᱡᱷᱟᱹᱜ-ᱟ᱾
ᱱᱟᱯᱟᱭ ᱵᱩᱡᱷᱟᱹᱜ-ᱟ ᱮᱠᱫᱚᱢ ᱮᱠᱫᱚᱢ ᱟᱫᱚ ᱪᱮᱫᱞᱮᱠᱟ ᱱᱟᱯᱟᱭ ᱵᱟᱲᱟ ᱜᱮ ᱢᱮᱱᱟᱜ ᱵᱟᱲᱟ ᱵᱚᱱᱟ?
ᱱᱤᱫ ᱫᱷᱟᱹᱵᱤᱡ ᱫᱚ ᱱᱟᱯᱟᱭ ᱜᱮ ᱢᱮᱱᱟᱜ ᱵᱟᱲᱟ ᱟᱠᱟᱫ ᱞᱮᱭᱟ ᱟᱫᱚ ᱟᱯᱮᱜᱮ ᱪᱮᱫ ᱞᱮᱠᱟ ᱢᱮᱱᱟᱜ ᱵᱟᱲᱟ ᱯᱮᱭᱟ?
ᱟᱞᱮ ᱦᱚᱸ ᱱᱤᱛ ᱫᱷᱟᱹᱵᱤᱡ ᱢᱟ ᱱᱟᱯᱟᱭ ᱜᱮ ᱟᱫᱚ ᱪᱟᱸᱫᱳ ᱜᱮ ᱱᱟᱦᱟᱜ ᱵᱟᱭ ᱡᱚᱨᱚᱭᱮᱫ ᱠᱟᱱ ᱠᱷᱟᱡ ᱛᱷᱚᱲᱟ ᱠᱟᱹᱴᱤᱡ ᱜᱚᱨᱚᱢ ᱛᱮᱞᱮ ᱦᱩᱥᱯᱷᱩᱥ ᱪᱟᱵᱟᱣ ᱟᱠᱟᱱᱟ
ᱚᱱᱠᱟ ᱠᱟᱱ ᱜᱮᱭᱟ ᱟᱨ ᱟᱞᱮᱥᱮᱫ ᱡᱚᱠᱷᱚᱱᱮᱢ ᱧᱮᱞᱟ ᱛᱚ ᱟᱞᱮᱥᱮᱫ ᱫᱚ ᱫᱟᱜ ᱡᱟᱹᱲᱤ ᱠᱚᱫᱚ ᱱᱚᱜ-ᱚᱚᱭ ᱦᱮᱱᱟᱜ ᱟᱠᱟᱜ ᱜᱮᱭᱟ ᱢᱮᱱᱠᱷᱟᱱ ᱫᱚ ᱢᱟᱸᱦᱫᱮᱨ ᱦᱤᱞᱚᱜ ᱟᱹᱰᱤ ᱨᱟᱸᱜᱟᱣ ᱜᱮᱭ ᱫᱟᱜ ᱞᱮᱫᱟ᱾ ᱟᱨ ᱦᱚᱞᱟ ᱦᱚᱸ᱾ ᱵᱟᱭ ᱫᱟᱜ ᱞᱮᱫᱟ ᱦᱚᱞᱟ ᱫᱚ ᱠᱷᱟᱹᱞᱤ ᱨᱤᱢᱤᱞ ᱵᱟᱲᱟ ᱠᱮᱫᱟ ᱟᱨ ᱛᱮᱦᱤᱧ ᱫᱚ ᱥᱮᱛᱟᱜ ᱨᱮᱜᱮ ᱛᱷᱚᱲᱟ ᱜᱟᱱᱮ ᱫᱟᱜ ᱵᱟᱲᱟ ᱠᱮᱫᱟ ᱵᱚᱞᱮ ᱢᱮᱱ ᱠᱮᱭᱟ ᱯᱩᱨᱟᱹᱣ ᱛᱮ ᱡᱤᱭᱟᱹ ᱢᱮᱱᱠᱷᱟᱮᱢ ᱞᱚᱦᱚᱫ ᱵᱟᱲᱟᱭᱮᱱᱟ ᱟᱯᱮ ᱥᱮᱫ ᱪᱮᱫ ᱞᱮᱠᱟᱭ ᱫᱟᱜ ᱮᱫᱟ ᱥᱮ ᱵᱟᱭ ᱫᱟᱜ ᱟᱠᱟᱫᱟ ᱟᱭᱢᱟ ᱫᱤᱱ ᱠᱷᱚᱱ ᱜᱮ
ᱟᱞᱮᱥᱮᱫ ᱢᱟ ᱱᱚᱜ-ᱚᱭ ᱱᱚᱣᱟ ᱥᱟᱛ ᱫᱤᱱ ᱜᱟᱱ ᱦᱳᱭᱳᱜ ᱠᱟᱱᱟ ᱥᱚᱯᱛᱟᱦ ᱠᱷᱟᱹᱱᱤᱠ ᱦᱩᱭ ᱮᱱᱟ ᱮᱱᱦᱚᱸ ᱫᱟᱜ ᱜᱮ ᱵᱟᱭ ᱡᱚᱨᱚᱭᱮᱫᱟ᱾ ᱟᱹᱰᱤ ᱛᱮᱫ ᱜᱚᱨᱚᱢ ᱛᱮᱞᱮ ᱞᱟᱸᱜᱟ ᱪᱟᱵᱟᱣ ᱟᱠᱟᱱᱟ ᱥᱤᱛᱩᱝ ᱫᱟᱭ ᱠᱷᱟᱹᱞᱤ ᱟᱨ ᱜᱚᱨᱚᱢ ᱢᱚᱸᱡᱽ ᱦᱚᱸ ᱵᱟᱝ ᱵᱩᱡᱷᱟᱹᱜ ᱠᱟᱱᱟ ᱚᱱᱟ ᱠᱷᱟᱹᱛᱤᱨ ᱛᱮ ᱟᱯᱷᱚᱨ ᱠᱚᱦᱚᱸ ᱛᱟᱭᱱᱚᱢ ᱪᱟᱵᱟᱭᱮᱱ ᱛᱟᱞᱮᱭᱟ᱾
ᱟᱪᱪᱷᱟ ᱚᱱᱠᱟ ᱠᱟᱱ ᱜᱮᱭᱟ ᱟᱫᱚ ᱪᱮᱫ ᱮᱢ ᱢᱮᱱᱟ ᱟᱨ ᱡᱟᱭᱜᱟ ᱡᱟᱜᱟ ᱛᱮᱢ ᱧᱮᱞ ᱞᱮᱠᱷᱟᱱ ᱟᱞᱮ ᱥᱮᱫ ᱫᱚ ᱱᱚᱜ-ᱚᱭ ᱫᱟᱜ ᱵᱟᱲᱟᱣ ᱟᱠᱟᱫ ᱛᱮ ᱟᱯᱷᱚᱨ ᱠᱚᱫᱚ ᱦᱩᱭ ᱵᱟᱲᱟᱣ ᱠᱟᱱᱟ᱾ ᱟᱨ ᱡᱟᱱᱟᱢ ᱟᱠᱟᱱᱟ ᱟᱞᱮ ᱥᱮᱫ ᱫᱚᱞᱮ ᱢᱮᱱ ᱠᱮᱭᱟ ᱢᱤᱫᱚᱢ ᱡᱩᱫᱤ ᱰᱩᱵᱟᱹ ᱞᱮᱠᱷᱟᱡ ᱫᱚᱞᱮ ᱮᱦᱚᱵ ᱮᱱᱟ ᱦᱩᱲᱩ ᱨᱚᱦᱚᱭ ᱥᱮᱡ ᱜᱮ᱾ ᱟᱨ ᱛᱚᱵᱮ ᱟᱯᱮ ᱥᱮᱫ ᱪᱮᱫ ᱞᱮᱠᱟ ᱦᱩᱲᱩ ᱠᱚ ᱨᱚᱦᱚᱭ ᱵᱟᱲᱟᱭ ᱜᱮᱭᱟ ᱥᱮ ᱵᱚᱞᱮ ᱟᱭᱢᱟ ᱟᱭᱢᱟ ᱟᱭᱢᱟ ᱡᱟᱭᱜᱟ ᱨᱮᱧ ᱧᱮᱞ ᱟᱠᱟᱫᱟ ᱵᱚᱞᱮ ᱦᱩᱲᱩ ᱫᱚ ᱟᱞᱮ ᱥᱮᱫᱚᱢ ᱧᱮᱞ ᱞᱮᱠᱷᱟᱡ ᱫᱚ ᱛᱩᱫ ᱚᱠᱚ ᱟᱨᱠᱚ ᱨᱚᱦᱚᱭ-ᱟ ᱟᱨ ᱟᱫᱷᱚᱢ ᱡᱚᱠᱷᱟᱡ ᱨᱮ ᱫᱚᱠᱚ ᱮᱨᱟ ᱟᱫᱚ ᱟᱯᱮ ᱥᱮᱫ ᱫᱚ ᱪᱮᱫ ᱞᱮᱠᱟ ᱠᱚ ᱨᱚᱦᱚᱭᱟ ᱟᱹᱛᱩᱜ ᱠᱟᱛᱮᱮᱫ ᱠᱚ ᱨᱚᱦᱚᱭᱟ ᱥᱮᱠᱚ ᱮᱨᱟ?
ᱟᱞᱮᱥᱮᱫ ᱦᱚᱸ ᱛᱩᱫ ᱠᱟᱛᱮᱜ ᱜᱮᱞᱮ ᱨᱚᱦᱚᱭᱟ ᱟᱫᱚ ᱚᱱᱟ ᱛᱩᱫ ᱵᱟᱠᱷᱨᱟ ᱡᱟᱦᱟᱸ ᱜᱟᱹᱪᱷᱤ ᱟᱯᱷᱚᱨ ᱚᱱᱟᱜᱮ ᱱᱟᱦᱟᱜ ᱱᱤᱛ ᱫᱷᱟᱹᱵᱤᱡ ᱟᱹᱣᱨᱤ ᱞᱮ ᱦᱩᱭ ᱦᱚᱪᱚ ᱠᱟᱫ-ᱟ ᱠᱟᱨᱚᱱ ᱫᱟᱜ ᱞᱮ ᱛᱟᱸᱜᱤ ᱟᱠᱟᱫ ᱠᱷᱟᱹᱛᱤᱨ ᱛᱮ
ᱦᱮᱸ
ᱫᱟᱜ ᱛᱚᱨᱟ ᱫᱮᱨᱤ ᱧᱚᱜ ᱜᱮ ᱠᱷᱟᱹᱛᱤᱨ ᱛᱮ ᱵᱟᱞᱮ ᱜᱮᱞᱮ ᱮᱨ ᱠᱟᱜ-ᱟ ᱱᱤᱛᱦᱚᱸ᱾ ᱟᱫᱚ ᱨᱚᱦᱚᱭ ᱫᱚ ᱯᱷᱮᱨ ᱛᱩᱫ ᱠᱟᱛᱮᱫ ᱜᱮᱞᱮ ᱨᱚᱦᱚᱭᱟ ᱟᱞᱮ ᱦᱚᱸ ᱟᱯᱮ ᱞᱮᱠᱟ ᱜᱮ᱾
ᱟᱪᱪᱷᱟ ᱟᱹᱰᱤ ᱱᱟᱯᱟᱭ᱾ ᱟᱨ ᱟᱞᱮᱥᱮᱫ ᱦᱚᱸ ᱡᱚᱠᱷᱚᱱᱮᱢ ᱧᱮᱞᱟ ᱛᱚ ᱟᱞᱮ ᱥᱮᱫ ᱫᱚ ᱱᱚᱣᱟ ᱦᱚᱸᱧ ᱧᱮᱞ ᱟᱠᱟᱫᱟ ᱟᱹᱰᱤ ᱡᱟᱹᱥᱛᱤ ᱜᱮᱡᱮ ᱠᱟᱰᱟ ᱱᱟᱦᱮᱞ ᱰᱟᱝᱨᱟ ᱱᱟᱦᱮᱞ ᱥᱮ ᱚᱱᱟ ᱱᱟᱦᱮᱞ ᱟᱲᱟ ᱛᱮᱜᱮ ᱡᱟᱹᱥᱛᱤ ᱫᱚᱠᱚ ᱥᱤ ᱭᱟᱜ-ᱟ ᱟᱨ ᱱᱮᱛᱟᱨ ᱠᱟᱛᱮᱫ ᱫᱚ ᱟᱹᱰᱤ ᱡᱟᱹᱥᱛᱤ ᱱᱚᱣᱟ ᱦᱚᱸ ᱧᱮᱞᱚᱜ ᱠᱟᱱᱟ ᱴᱨᱟᱠᱴᱟᱨ ᱥᱮ ᱜᱟᱹᱰᱤ ᱠᱚᱦᱚ ᱟᱹᱰᱤ ᱡᱟᱹᱥᱛᱤ ᱠᱚ ᱪᱟᱞᱟᱣᱮᱫᱟ ᱠᱷᱮᱛ ᱨᱮ᱾ ᱟᱨ ᱚᱱᱟ ᱛᱮᱠᱚ ᱟᱹᱰᱤ ᱡᱟᱹᱥᱛᱤ ᱠᱚ ᱥᱤ ᱭᱟᱹᱜ ᱠᱟᱱᱟ ᱟᱫᱚ ᱟᱯᱮᱥᱮᱫ ᱪᱮᱫ ᱞᱮᱠᱟ ᱚᱱᱠᱟ ᱜᱟᱹᱰᱤ ᱟᱨ ᱛᱮ ᱠᱚ ᱪᱟᱞᱟᱣ-ᱟ ᱥᱮ ᱵᱚᱞᱮ ᱚᱱᱟ ᱠᱟᱰᱟ ᱱᱟᱦᱮᱞ ᱰᱟᱝᱨᱟ ᱱᱟᱦᱮᱞ ᱥᱮ ᱱᱟᱦᱮᱞ ᱟᱲᱟ ᱟᱲᱟ ᱛᱮᱜᱮ ᱦᱟᱸᱜ ᱡᱟᱹᱥᱛᱤ ᱠᱚ ᱥᱤᱭᱟᱹᱜ ᱠᱟᱱᱟ ᱥᱮ ᱪᱮᱫ ᱛᱮᱠᱚ ᱞᱟᱜᱟᱣ ᱮᱫᱟ ᱟᱯᱮ ᱥᱮᱡ?
ᱟᱞᱮ ᱱᱚᱛᱮᱱᱟᱜ ᱡᱩᱫᱤ ᱱᱟᱦᱟᱜ ᱞᱟᱝ ᱜᱟᱞᱢᱟᱨᱟᱣ ᱞᱮᱠᱷᱟᱡ ᱫᱚ ᱞᱟᱦᱟ ᱡᱚᱱ ᱜᱤᱫᱽᱨᱟᱹ ᱵᱮᱲᱟ ᱧᱚᱜ ᱤᱧ ᱛᱟᱦᱮᱸ ᱠᱟᱱ ᱩᱱ ᱚᱠᱛᱮ ᱨᱮᱫᱚ ᱡᱟᱹᱥᱛᱤ ᱵᱷᱟᱜ ᱜᱮ ᱱᱟᱜ ᱰᱟᱝᱨᱟ ᱠᱟᱰᱟ ᱱᱟᱦᱮᱞ ᱛᱮ ᱥᱤᱭᱳᱜ ᱦᱩᱭᱩᱜ ᱠᱟᱱ ᱛᱟᱸᱦᱮᱜᱼᱟ ᱾ ᱟᱨ ᱱᱤᱛᱚᱜ ᱛᱤᱦᱤᱧ ᱜᱟᱯᱟ ᱧᱮᱞᱚᱜ ᱠᱟᱱᱟ ᱡᱟᱹᱥᱛᱤ ᱵᱷᱟᱜ ᱜᱮ ᱴᱮᱠᱴᱟᱨ ᱴᱮᱠᱴᱟᱨ ᱨᱮ ᱡᱟᱦᱟᱸ ᱞᱩᱴᱟᱨ ᱛᱟᱦᱮᱱᱟ ᱚᱱᱟ ᱱᱟᱦᱟᱜ ᱢᱮᱥᱤᱱ ᱚᱱᱟᱛᱮ ᱠᱩ ᱥᱤᱸᱭᱚᱜ ᱵᱟᱲᱟᱭᱮᱫᱟ ᱡᱟᱹᱥᱛᱤ ᱜᱮ ᱟᱫᱚ ᱵᱤᱥᱚᱭᱴᱟᱜ ᱦᱩᱭᱩᱜ ᱠᱟᱱᱟ ᱠᱤᱪᱷᱩ ᱦᱚᱲ ᱴᱷᱮᱜ ᱫᱚ ᱰᱟᱝᱨᱟ ᱢᱮᱱᱟᱜ ᱛᱟᱞᱮ ᱜᱮᱭᱟ ᱱᱟᱦᱮᱞ ᱦᱚᱸ ᱰᱟᱝᱨᱟ ᱠᱟᱰᱟ ᱱᱟᱦᱮᱞ ᱟᱫᱚ ᱟᱞᱮ ᱦᱚᱸ ᱚᱲᱟᱜ ᱨᱮ ᱢᱮᱱᱟᱜ ᱠᱚ ᱛᱟᱞᱮ ᱜᱮᱭᱟ ᱰᱟᱝᱨᱟ ᱟᱫᱚ ᱥᱤᱭᱳᱜ ᱫᱚ ᱚᱠᱟ ᱞᱮᱠᱟᱛᱮᱞᱮ ᱵᱚᱫᱚᱞ ᱟᱠᱟᱱᱟ ᱱᱟᱦᱟᱜ ᱤᱧ ᱤᱧ ᱟᱞᱮ ᱢᱟ ᱥᱤᱭᱳᱜ ᱠᱟᱱ ᱞᱮ ᱛᱤᱜᱤ ᱢᱮᱱᱟᱜ ᱞᱮ ᱮᱵᱟᱨ ᱟᱨᱦᱚᱸ ᱟᱞᱮ ᱠᱚ ᱛᱟᱞᱟᱨᱮ ᱟᱭᱢᱟ ᱦᱚᱲᱟᱜ ᱠᱷᱮᱛ ᱢᱮᱱᱟᱜᱼᱟ ᱛᱚ ᱵᱷᱤᱛᱟᱹᱨ ᱥᱮᱜ ᱵᱟᱦᱮᱨ ᱥᱮᱜ ᱩᱱᱠᱩ ᱢᱟ ᱴᱮᱠᱴᱟᱨ ᱠᱚ ᱵᱷᱟᱲᱟ ᱟᱹᱜᱩᱭᱮᱫ ᱠᱟᱱ ᱠᱟᱛᱮ ᱠᱚ ᱥᱤᱭᱮᱜ ᱠᱟᱱ ᱛᱟᱦᱚᱞᱮ ᱢᱟ ᱟᱞᱮ ᱢᱟᱞᱮ ᱛᱟᱭᱱᱚᱢᱚᱜ ᱠᱟᱱ ᱨᱚᱦᱚᱭ ᱮᱥᱮᱫ ᱞᱮ ᱞᱮᱠᱷᱟᱭ ᱢᱟᱠᱩ ᱦᱟᱸᱜ ᱪᱮᱠᱟ ᱞᱮᱠᱟ ᱛᱮᱞᱮ ᱵᱚᱞᱚ ᱩᱰᱩᱱᱚᱜᱼᱟ᱾ ᱜᱟᱹᱪᱷᱤ ᱠᱩ ᱤᱫᱤ ᱟᱜᱩ ᱢᱩᱥᱠᱤᱞᱚᱜ ᱠᱟᱱ ᱞᱮ ᱟᱫᱚ ᱚᱱᱮ ᱚᱱᱠᱟᱛᱮ ᱦᱟᱹᱱᱠᱩ ᱧᱮᱞᱛᱮ ᱱᱟᱹᱠᱩ ᱱᱟᱹᱠᱩ ᱧᱮᱞᱛᱮ ᱦᱟᱹᱱᱠᱩ ᱡᱟᱹᱥᱛᱤ ᱵᱷᱟᱜ ᱜᱮ ᱴᱮᱠᱴᱟᱨ ᱟᱠᱟᱱᱟ ᱦᱳᱭ ᱦᱳᱭ ᱚᱠᱚᱭ ᱞᱟᱦᱟᱭ ᱨᱚᱦᱚᱭ ᱛᱩᱫ ᱫᱟᱲᱮᱭᱟᱜᱼᱟ ᱩᱱᱟᱹᱜ ᱜᱮ ᱵᱷᱟᱜᱮ ᱚᱱᱮ ᱚᱱᱠᱟ ᱧᱮᱞᱚᱜ ᱠᱟᱱᱟ᱾ ᱟᱹᱰᱤ ᱛᱮᱫ ᱢᱩᱥᱠᱤᱞ ᱨᱮᱞᱮ ᱯᱟᱲᱟᱣ ᱟᱠᱟᱱᱟ ᱚᱱᱮ ᱚᱱᱠᱟ ᱾ ᱠᱷᱟᱹᱛᱤᱨ ᱛᱮ ᱡᱟᱦᱟᱸ ᱛᱮᱫᱚ ᱠᱤᱱᱛᱩ ᱠᱷᱚᱨᱪᱟ ᱰᱷᱮᱨ ᱟᱠᱟᱱᱟ ᱪᱟᱥᱵᱟᱥ ᱞᱟᱹᱜᱤᱫ ᱾
ᱦᱮᱸ ᱡᱚᱛᱚ ᱜᱮ ᱜᱟᱹᱰᱤ ᱛᱮᱠᱚ ᱪᱮᱠᱟᱭ ᱫᱟ ᱱᱮᱛᱟᱨ ᱡᱟᱹᱥᱛᱤ ᱧᱮᱞᱚᱜᱚᱜ ᱠᱟᱱᱟ ᱜᱟᱹᱰᱤ ᱛᱤᱜᱤ ᱟᱨ ᱟᱢ ᱫᱟᱲᱮᱭᱟᱜᱼᱟ ᱤᱧ ᱞᱟᱦᱟᱜᱼᱟ ᱟᱢ ᱞᱟᱦᱟᱜᱼᱟ ᱟᱢ ᱡᱟᱹᱥᱛᱤᱢ ᱠᱟᱹᱢᱤ ᱫᱟᱲᱮᱭᱟᱜᱼᱟ ᱥᱮ ᱤᱧ ᱡᱟᱦᱟᱸᱭ ᱜᱮ ᱞᱟᱦᱟᱜ ᱢᱮ ᱱᱚᱣᱟ ᱫᱚ ᱚᱱᱮ ᱚᱱᱠᱟ ᱦᱩᱭᱱᱟ ᱾ ᱟᱨ ᱞᱟᱦᱟ ᱛᱮᱫᱚ ᱚᱱᱟ ᱠᱚᱫᱚ ᱵᱟᱝ ᱛᱟᱦᱮᱸ ᱠᱟᱱᱟ ᱟᱢ ᱦᱚᱸᱢ ᱥᱤᱸᱭᱳᱜ ᱠᱟᱱ ᱜᱮᱭᱟ ᱢᱮᱱᱟᱜ ᱢᱮ ᱜᱮᱭᱟ᱾ ᱤᱧ ᱦᱚᱸ ᱢᱤᱹᱧ ᱜᱮᱭᱟ ᱟᱫᱚᱢ ᱠᱚᱫᱚ ᱠᱚ ᱞᱚᱥᱚᱫ ᱵᱟᱲᱟ ᱠᱟᱜ ᱠᱟᱱ ᱛᱟᱦᱮᱱᱟ᱾
ᱟᱹᱰᱤ ᱫᱤᱱ ᱟᱭᱢᱟ ᱫᱤᱱ ᱯᱚᱪᱟᱱ ᱠᱚ ᱫᱚᱦᱚ ᱠᱟᱜ ᱠᱟᱱ ᱛᱟᱦᱮᱸᱜᱼᱟ᱾ ᱠᱷᱮᱛ ᱠᱚ
ᱦᱩ
ᱠᱟᱛᱮ ᱫᱚᱦᱚ ᱠᱟᱫᱟᱭ ᱟᱭᱢᱟ ᱫᱤᱱ ᱡᱟᱵᱚᱴ ᱠᱟᱛᱮ ᱫᱚᱦᱚ ᱠᱟᱛᱮ ᱤᱱᱟᱹ ᱯᱮ ᱯᱩᱱ ᱫᱤᱱ ᱫᱚᱦᱚ ᱯᱚᱨ ᱟᱨᱦᱚᱸ ᱯᱚᱨᱮ ᱞᱚᱥᱚᱫᱟ ᱛᱚᱵᱮ ᱚᱱᱠᱟᱛᱮ ᱱᱟᱦᱟᱜ ᱢᱤᱫᱴᱮᱡ ᱡᱤᱱᱤᱥ ᱢᱚᱸᱡᱚᱜ ᱠᱟᱱ ᱛᱟᱦᱮᱸᱜᱼᱟ᱾ ᱪᱮᱫ ᱦᱟᱥᱟ ᱟᱹᱰᱤ ᱢᱚᱸᱡᱽ ᱯᱚᱪᱟᱱᱚᱜ ᱠᱟᱱ ᱛᱟᱦᱮᱸᱜᱼᱟ ᱟᱨ ᱡᱟᱦᱟᱸ ᱛᱤᱱᱟᱹᱜ ᱜᱷᱟᱸᱥ ᱠᱚ ᱪᱮᱫ ᱠᱚ ᱛᱟᱦᱮᱸ ᱠᱟᱱᱟ᱾ ᱚᱱᱟᱠᱚ ᱯᱚᱪᱟᱱ ᱠᱟᱛᱮᱫ ᱢᱚᱸᱡᱽ ᱜᱤ ᱵᱮᱱᱟᱜ ᱠᱟᱱ ᱛᱟᱦᱮᱸᱜᱼᱟ᱾ ᱦᱟᱥᱟ ᱟᱨ ᱱᱮᱛᱟᱨᱟᱜ ᱦᱟᱥᱟ ᱫᱚ ᱦᱟᱸᱜ ᱪᱮᱫ ᱞᱮᱠᱟᱜ ᱠᱟᱱᱟ᱾ ᱴᱟᱴᱠᱟ ᱢᱤᱫ ᱫᱤᱱ ᱨᱮᱜᱤ ᱫᱟᱜ ᱵᱷᱚᱨᱟᱣ ᱢᱤᱫ ᱫᱤᱱ ᱨᱮᱜᱤ ᱚᱱᱟ ᱢᱤᱥᱤᱱ ᱛᱮ ᱡᱟᱦᱟᱸ ᱫᱚ ᱴᱮᱠᱴᱟᱨ ᱛᱮᱛᱚ ᱚᱱᱟ ᱫᱚ ᱢᱤᱫ ᱫᱤᱱ ᱨᱤᱜᱤ ᱴᱟᱴᱠᱟᱭ ᱞᱚᱥᱚᱫ ᱛᱟᱢᱟ ᱟᱫᱚ ᱚᱱᱟ ᱨᱮᱫᱚ ᱱᱟᱜ ᱡᱟᱦᱟᱸ ᱛᱤᱱᱟᱹᱜ ᱛᱷᱟᱯᱟ ᱜᱩᱰᱟᱹᱜ ᱠᱟᱱ ᱨᱮᱦᱚᱸ ᱜᱷᱟᱥ ᱠᱚ ᱚᱱᱠᱟ ᱛᱚ ᱜᱚᱡ ᱛᱚ ᱵᱟᱭ ᱜᱚᱡ ᱩᱛᱟᱹᱨᱚᱜ ᱠᱟᱱᱟ᱾ ᱯᱚᱨᱮ ᱧᱮᱞᱚᱜ ᱠᱟᱱᱟ ᱪᱮᱠᱟ ᱦᱩᱲᱩ ᱦᱩᱸᱦᱩᱲᱩ ᱨᱚᱦᱚᱭ ᱠᱟᱛᱮ ᱱᱟᱜ ᱜᱷᱟᱥ ᱨᱮᱱᱟᱜ ᱯᱚᱨᱤᱢᱟᱱ ᱡᱟᱹᱥᱛᱤ ᱜᱤ ᱧᱮᱞᱚᱜ ᱠᱟᱱᱟ᱾ ᱛᱚᱠᱷᱚᱱ ᱦᱮᱲᱦᱮᱫ ᱦᱩᱭᱩᱜ ᱠᱟᱱᱟ ᱾ ᱟᱨ ᱞᱟᱦᱟᱛᱮ ᱡᱮᱴᱟ ᱛᱟᱦᱮᱸ ᱠᱟᱱᱟ ᱰᱟᱝᱨᱟ ᱱᱟᱦᱮᱞ ᱛᱮᱫᱚ ᱱᱟᱜ ᱥᱤ ᱠᱮᱫᱟᱢ ᱟᱨ ᱦᱚᱸᱭ ᱫᱟᱜ ᱠᱮᱫᱟ ᱟᱨᱦᱚᱸ ᱢᱤᱫ ᱫᱚᱢᱮᱢ ᱥᱤ ᱠᱮᱫᱟ ᱞᱚᱥᱚᱫ ᱠᱮᱫᱟᱢ ᱚᱱᱟ ᱠᱚᱫᱚ ᱢᱚᱸᱡᱽ ᱜᱮ ᱛᱤᱱᱟᱹᱜ ᱯᱚᱪᱟᱱᱚᱜ ᱠᱟᱱ ᱛᱟᱦᱮᱸᱫᱼᱟ᱾ ᱯᱚᱪᱟ ᱠᱟᱛᱮ ᱢᱚᱸᱡᱽ ᱜᱮ ᱥᱮᱭᱟᱜ ᱠᱟᱱ ᱛᱟᱦᱮᱸᱜ ᱡᱟᱦᱟᱸ ᱡᱚᱭᱵᱚ ᱥᱟᱨ ᱨᱮ
ᱚᱱᱠᱟ ᱠᱟᱱ ᱜᱮᱭᱟ ᱟᱞᱮ ᱥᱮᱜ ᱦᱚᱸ ᱚᱱᱠᱟᱜᱤ ᱞᱟᱦᱟ ᱛᱮ ᱫᱚ ᱟᱹᱰᱤ ᱡᱟᱹᱥᱛᱤ ᱜᱤ ᱚᱱᱠᱟ ᱠᱷᱮᱛᱨᱮ ᱨᱮ ᱡᱚᱠᱷᱚᱱ ᱫᱟᱜ ᱠᱚᱢ ᱫᱚᱦᱚᱭᱟ ᱜᱷᱟᱸᱥ ᱠᱚ ᱛᱟᱦᱮᱱᱟ᱾ ᱛᱚ ᱯᱩᱨᱟᱹ ᱥᱮᱭᱟᱜᱼᱟ ᱟᱨ ᱥᱮᱭᱟ ᱞᱮᱱᱠᱷᱟᱡ ᱫᱚ ᱢᱮᱱᱠᱷᱟᱢ ᱵᱚᱞᱮ ᱚᱱᱟ ᱫᱚ ᱢᱟᱱᱮ ᱠᱷᱟᱫᱽ ᱞᱮᱠᱟᱭ ᱢᱤᱫᱴᱮᱱ ᱠᱟᱹᱢᱤᱭᱟ ᱵᱚᱞᱮ ᱛᱟᱭᱱᱚᱢ ᱛᱮ ᱟᱨ ᱠᱷᱟᱫᱽ ᱞᱮᱠᱟ ᱡᱮᱢᱚᱱ ᱦᱩᱲᱩ ᱦᱚᱸᱛᱚ ᱱᱟᱯᱟᱭ ᱛᱮᱜᱮ ᱦᱩᱭᱩᱜᱼᱟ ᱟᱨ ᱡᱚᱠᱷᱚᱱ ᱱᱮᱛᱟᱨ ᱫᱚ ᱟᱨ ᱡᱟᱦᱟᱸᱱᱟᱜ ᱜᱮ ᱴᱟᱴᱠᱟ ᱴᱟᱴᱠᱟ ᱥᱮᱢ ᱢᱮᱱ ᱠᱮᱭᱟ ᱩᱥᱟᱹᱨᱟ ᱩᱥᱟᱹᱨᱟ ᱡᱚᱠᱷᱚᱱᱮᱢ ᱤᱭᱟᱹᱭᱟ ᱛᱚ ᱚᱱᱟᱫᱚ ᱩᱱᱟᱹᱜ ᱵᱚᱞᱮ ᱜᱷᱟᱥᱠᱚ ᱵᱟᱝ ᱜᱚᱡᱚᱜᱼᱟ᱾ ᱥᱟᱦᱟᱨ ᱦᱚᱸ ᱵᱟᱢ ᱢᱮᱱ ᱫᱟᱲᱮᱭᱟᱜᱼᱟ ᱾ ᱪᱮᱫ ᱦᱚᱸ ᱵᱟᱢ ᱵᱚᱞᱮᱢ ᱢᱮᱱ ᱠᱮᱭᱟ ᱱᱚᱣᱟ ᱫᱚ ᱥᱟᱦᱟᱨ ᱛᱮᱜᱮ ᱡᱟᱢ ᱞᱟᱜᱟᱣᱟᱜᱼᱟ᱾ ᱚᱱᱟᱜᱮ ᱠᱟᱹᱢᱤ ᱫᱚ ᱟᱨ ᱠᱷᱟᱡ ᱫᱚ ᱵᱟᱠᱤ ᱫᱚ
ᱛᱮᱜᱤ ᱯᱟᱥᱮᱡ ᱱᱟᱦᱟᱜ ᱟᱵᱚ ᱱᱚᱣᱟ ᱠᱤᱴᱱᱟᱥᱚᱠ ᱥᱟᱦᱟᱨ ᱠᱚ ᱡᱟᱦᱟᱸ ᱛᱤᱱᱟᱹᱜ ᱮᱱ ᱯᱤᱠᱨᱤᱭᱟ ᱪᱮᱫ ᱪᱮᱫ ᱠᱚᱵᱚᱱ ᱞᱟᱜᱟᱣᱮᱫ ᱠᱟᱱ ᱨᱮᱦᱚᱸ ᱱᱚᱣᱟᱠᱚ ᱨᱮᱦᱚᱸ ᱩᱱᱟᱹᱜ ᱯᱷᱟᱭᱫᱟ ᱵᱟᱵᱩᱱ ᱧᱟᱢᱮᱫ ᱠᱟᱱᱟ ᱦᱟᱸᱜ᱾
ᱦᱮ
ᱟᱥᱚᱞ ᱠᱟᱛᱷᱟ ᱦᱩᱭᱩᱜ ᱠᱟᱱᱟ᱾ ᱱᱚᱣᱟ ᱠᱚᱫᱚ ᱢᱤᱫᱴᱟᱝ ᱡᱩᱫᱟᱹ ᱥᱟᱦᱟᱨ ᱠᱟᱱᱟ ᱛᱚ ᱵᱮᱱᱟᱣᱟᱜ ᱠᱟᱱᱟ ᱟᱨ ᱚᱱᱟ ᱠᱚ ᱥᱟᱦᱟᱨ ᱨᱮᱱᱟᱜ ᱯᱟᱣᱟᱨ ᱟᱞᱟᱫᱟ ᱡᱟᱦᱟᱸ ᱛᱮ ᱥᱮᱭᱟ ᱠᱟᱛᱮ ᱵᱮᱱᱟᱜ ᱠᱟᱱ ᱛᱟᱦᱮᱸᱫ ᱟᱨ ᱱᱤᱛ ᱛᱚ ᱱᱚᱣᱟ ᱠᱤᱨᱤᱧ ᱥᱟᱨ ᱨᱮᱱᱟᱜ ᱫᱚ ᱚᱱᱠᱟ ᱫᱚ ᱦᱟᱜ ᱯᱟᱣᱟᱨ ᱫᱚ ᱵᱟᱹᱱᱩᱜᱼᱟ᱾ ᱛᱚ ᱱᱚᱣᱟ ᱠᱚᱫᱚ ᱦᱩᱴ ᱠᱟᱹᱨᱤᱛᱮ ᱫᱟᱨᱮ ᱞᱟᱹᱴᱩ ᱞᱟᱹᱴᱩ ᱦᱚᱪᱚᱭ ᱭᱟ ᱵᱟᱨᱷᱩᱴ ᱠᱟᱛᱮ ᱡᱚᱠᱷᱚᱱ ᱫᱟᱨᱮᱭ ᱞᱟᱹᱴᱩᱭᱮᱱᱟ᱾ ᱫᱟᱨᱮ ᱨᱮᱱᱟᱜ ᱦᱩᱲᱩ ᱫᱟᱨᱮ ᱨᱮᱱᱟᱜ ᱥᱟᱹᱲᱤ ᱡᱟᱦᱟ ᱞᱟᱹᱴᱩ ᱞᱟᱹᱴᱩ ᱛᱚᱠᱷᱚᱱ ᱫᱚ ᱜᱮᱞᱮ ᱥᱮᱫ ᱫᱚ ᱦᱟᱸᱜ ᱠᱚᱢ ᱜᱮ
ᱦᱮᱸ ᱚᱱᱠᱟ ᱜᱮ ᱟᱨ ᱦᱟᱱᱟ ᱫᱚ ᱵᱚᱞᱮ ᱡᱚᱛᱚᱭ ᱧᱮᱞᱮᱫ ᱠᱟᱱ ᱛᱟᱦᱮᱱᱟ ᱵᱚᱞᱮ ᱫᱟᱨᱮ ᱦᱚᱸ ᱦᱚᱲᱢᱚ ᱦᱚᱸ ᱤᱭᱟᱹ ᱦᱚᱸ ᱡᱚᱛᱚᱣᱟᱜ ᱜᱮ
ᱠᱤᱨᱤᱧ ᱛᱚᱣᱟ ᱟᱨ ᱜᱚᱜᱚ ᱛᱚᱣᱟ ᱧᱩ ᱫᱚ ᱮᱱᱛᱮᱫ ᱛᱷᱚᱲᱟ ᱜᱟᱱ ᱫᱚ ᱯᱷᱟᱨᱟᱠ ᱫᱚ ᱢᱮᱱᱟᱜ ᱜᱮᱭᱟ ᱛᱚ᱾
ᱟᱯᱮ ᱥᱮᱫ ᱫᱚ ᱚᱱᱟ ᱦᱩᱲᱩ ᱵᱟᱫ ᱠᱟᱛᱮᱫ ᱟᱨ ᱪᱮᱫ ᱠᱚᱠᱚ ᱪᱟᱥ ᱵᱟᱲᱟᱭ ᱜᱮᱭᱟ ᱡᱮᱭᱥᱮ ᱟᱞᱮ ᱥᱮᱫ ᱡᱚᱠᱷᱚᱱᱮᱢ ᱧᱮᱞᱟ ᱛᱚ ᱟᱭᱢᱟ ᱜᱮᱠᱚ ᱪᱟᱥᱟ ᱟᱫᱚ ᱢᱟ ᱦᱟᱸᱜ ᱟ ᱞᱟᱹᱭ ᱞᱟᱦᱟᱭ ᱛᱟᱞᱟ ᱢᱮ ᱯᱷᱤᱨ ᱤᱧ ᱞᱟᱹᱭᱮᱫᱟ ᱚᱱᱟ ᱵᱟᱫ
ᱟᱞᱮ ᱱᱚᱛᱮ ᱢᱟ ᱱᱤᱛᱚᱜ ᱱᱟᱦᱟᱜ ᱦᱩᱲᱩ ᱞᱟᱦᱟ ᱨᱮᱢᱟ ᱱᱤᱛᱚᱜ ᱠᱷᱮᱛ ᱠᱚᱨᱮ ᱦᱚᱸ ᱯᱷᱚᱥᱚᱞ ᱢᱮᱱᱟᱜ ᱛᱟᱞᱮᱭᱟ ᱡᱚᱱᱰᱨᱟ ᱢᱮᱱᱟᱜᱼᱟ, ᱛᱟᱨᱯᱚᱨ ᱛᱟᱦᱮᱨ ᱠᱚ ᱢᱮᱱᱟᱜᱼᱟ, ᱡᱷᱤᱸᱜᱟᱹ ᱢᱮᱱᱟᱜᱼᱟ, ᱱᱛᱟ ᱯᱚᱴᱚᱞ ᱠᱟᱨᱞᱟ ᱱᱚᱝᱠᱟ ᱥᱟᱹᱨᱩ ᱢᱮᱱᱟᱜᱼᱟ᱾ ᱛᱟᱨᱯᱚᱨ ᱱᱤᱛᱚᱜ ᱧᱮᱞᱚᱜ ᱠᱟᱱᱟ᱾ ᱯᱟᱴ ᱢᱮᱱᱟᱜᱼᱟ ᱤᱱᱟᱹ ᱠᱚ ᱦᱜ ᱪᱟᱥ ᱱᱚᱛᱮ ᱫᱚ ᱡᱟᱹᱥᱛᱤ ᱢᱮᱱᱟᱜᱼᱟ ᱟᱞ ᱥᱮᱫ ᱫᱚ ᱟᱨ ᱟᱯᱮ ᱱᱟᱠᱟᱵ ᱪᱮᱫ
ᱟᱞᱮ ᱥᱮᱫ ᱡᱚᱠᱷᱚᱱᱮᱢ ᱧᱮᱞᱟ ᱛᱚ ᱱᱤᱛᱳᱜ ᱫᱚ ᱵᱟᱹᱱᱩᱜ ᱠᱟᱫᱟ ᱦᱟᱸᱜ ᱟᱫᱚ ᱱᱚᱜᱼᱚᱭ ᱛᱚ ᱦᱳᱲᱩ ᱦᱟᱸᱜ ᱞᱮ ᱨᱚᱦᱚᱭᱟ ᱟᱫᱚ ᱚᱱᱟ ᱦᱩᱲᱩ ᱨᱚᱦᱚᱭ ᱥᱟᱶᱛᱮᱜᱮ ᱦᱟᱸᱜ ᱨᱟᱢᱲᱟ ᱠᱚᱞᱮ ᱮᱨᱟ ᱯᱤᱰᱷᱟᱹ ᱨᱮ ᱟᱫᱚ ᱚᱱᱟ ᱨᱟᱢᱵᱲᱟ ᱦᱟᱸᱜ ᱡᱚᱫᱤ ᱡᱚᱠᱷᱚᱱ ᱥᱮ ᱚᱱᱟ ᱦᱩᱲᱩ ᱠᱚᱫᱚ ᱦᱟᱸᱜ ᱞᱮ ᱨᱟᱠᱟᱵᱟ ᱟᱫᱚ ᱤᱱᱟᱹ ᱵᱟᱫ ᱫᱚ ᱪᱟᱹᱭᱛᱟᱹᱞ ᱞᱮ ᱮᱨᱚᱵᱚᱜᱼᱟ᱾ ᱪᱟᱹᱭᱛᱟᱹᱞ ᱞᱮ ᱢᱮᱱ ᱠᱟᱛᱮ ᱫᱚ ᱢᱮᱱ ᱠᱮ ᱵᱚᱞᱮ ᱚᱱᱟ ᱵᱷᱩᱴ ᱢᱤᱥᱨᱤ ᱠᱤᱥᱟᱹᱨᱤ ᱜᱩᱦᱩᱢ ᱛᱩᱲᱤ ᱥᱮ ᱦᱮᱸ ᱪᱮᱫ? ᱥᱮᱛᱟᱜ ᱠᱟᱱᱟ ᱵᱚᱞᱮ ᱚᱲᱟᱜ ᱠᱚᱨᱮ ᱠᱚ ᱨᱚᱲ ᱵᱟᱲᱟᱭ ᱛᱮ ᱡᱚᱛᱚ ᱦᱚᱲ ᱜᱮ ᱟᱫᱚ ᱤᱧ ᱚᱱᱟᱜᱮ ᱚᱱᱟᱛᱮ ᱚᱱᱟᱜᱤᱧ ᱞᱟᱹᱭᱮᱫᱟ ᱟᱫᱚ ᱚᱱᱟ ᱠᱚ ᱦᱟᱸᱜ ᱴᱤᱥᱤ ᱠᱚ ᱴᱤᱥᱤ ᱠᱚ ᱡᱚᱠᱷᱚᱱᱮᱢ ᱪᱟᱥ ᱪᱟᱵᱟᱭᱟ ᱟᱫᱚ ᱤᱱᱟᱹ ᱵᱟᱫᱽ ᱫᱚ ᱦᱟᱸᱜ ᱢᱮᱱ ᱠᱮᱭᱟ ᱵᱚᱞᱮ ᱪᱟᱵᱟ ᱠᱟᱱᱟ ᱪᱟᱥ ᱫᱚ
ᱟᱪᱷᱟ ᱟᱯᱮ ᱥᱮᱫ ᱫᱚ ᱱᱤᱛ ᱦᱚᱸ ᱚᱱᱟ ᱴᱤᱥᱤᱭ ᱪᱟᱥ ᱢᱮᱱᱟᱜ ᱜᱮᱭᱟ. ᱟᱞᱮ ᱢᱟ ᱴᱤᱥᱤᱭᱟ. ᱚᱱᱟ ᱢᱟᱞᱮ ᱢᱮᱛᱟᱜ ᱴᱤᱥᱤᱭ ᱪᱟᱥ ᱟᱨ ᱜᱩᱦᱩᱢ ᱪᱟᱥ ᱱᱤᱛ ᱦᱚᱸ ᱢᱮᱱᱟᱜ ᱜᱮᱭᱟ ᱵᱟᱝᱟ ᱟᱯᱮᱥᱮᱫ?
ᱪᱮᱫ ᱠᱚ ᱪᱟᱥ ᱮᱢ ᱞᱟᱹᱭ ᱠᱮᱫᱟ?
ᱴᱤᱥᱤ ᱥᱮ ᱴᱤᱥᱤ ᱟᱞᱮ ᱢᱟᱞᱮ ᱢᱮᱛᱟᱜᱼᱟ ᱦᱟᱸᱜ
ᱴᱤᱥᱭᱟ. ᱟᱫᱚ ᱚᱱᱟᱫᱚ ᱟᱞᱮ ᱫᱚ ᱟᱹᱣᱨᱤ ᱞᱮ ᱪᱟᱥᱟ ᱱᱮᱥ ᱫᱚ ᱦᱟᱸᱜ ᱟᱫᱚ ᱚᱱᱟ
ᱚᱱᱟ ᱠᱚ ᱡᱟᱦᱟᱸ ᱛᱮᱫᱚ ᱥᱩᱱᱩᱢ ᱦᱩᱭᱩᱜ ᱟᱛᱚ ᱴᱤᱥᱤᱭᱟ. ᱚᱱᱟ ᱥᱩᱱᱩᱢ ᱦᱩᱭᱩᱜ ᱚᱱᱟ ᱠᱷᱚᱱ ᱛᱚ
ᱦᱮᱸ ᱦᱮᱸ ᱛᱩᱲᱤ ᱠᱚ ᱢᱮᱛᱟᱜ ᱠᱟᱱᱟ ᱛᱩᱲᱤ ᱢᱤᱫ ᱴᱮᱡ ᱫᱚ ᱟᱨᱦᱚᱸ ᱢᱮᱱᱟᱜᱼᱟ
ᱢᱤᱫ ᱴᱮᱡ ᱫᱚ ᱛᱩᱲᱤ ᱢᱮᱱᱟᱜᱼᱟ ᱟᱨᱦᱚᱸ ᱠᱟᱹᱴᱤᱡ ᱠᱟᱹᱴᱤᱡ ᱫᱟᱱᱟ ᱠᱤᱱᱛᱩ ᱛᱩᱲᱤ ᱞᱮᱠᱟᱱᱟᱜ ᱜᱮ ᱛᱩᱲᱤ ᱠᱷᱚᱱᱟᱜ ᱥᱩᱱᱩᱢ ᱦᱩᱭᱩᱜᱼᱟ ᱟᱨ ᱴᱤᱥᱤ ᱠᱷᱚᱱ ᱯᱷᱮᱨ ᱥᱩᱱᱩᱢ ᱦᱩᱭᱩᱜᱼᱟ
ᱦᱮᱸ ᱴᱤᱥᱤ ᱠᱚᱦ ᱥᱩᱱᱩᱢ ᱦᱩᱭᱩᱜ ᱜᱮᱭᱟ ᱟᱫᱚ ᱚᱱᱟ ᱠᱚᱦᱚᱸ ᱠᱚ ᱪᱟᱥ ᱜᱮᱭᱟ ᱟᱫᱚ ᱟᱞᱮᱥᱮᱫ ᱫᱚ ᱦᱟᱸᱜ ᱚᱱᱟ ᱤᱭᱟᱹ ᱫᱚ ᱵᱟᱹᱱᱩᱜ ᱟᱠᱟᱫᱟ ᱤᱭᱟᱹ ᱢᱮᱱ ᱠᱟᱛᱮᱫ ᱫᱚ ᱵᱚᱞᱮ ᱚᱱᱟ ᱱᱮᱛᱟᱨ ᱫᱚ ᱵᱟᱠᱚ ᱪᱟᱥᱟ ᱢᱮᱱᱠᱷᱟᱱ ᱚᱱᱟ ᱦᱩᱲᱩ ᱡᱚᱠᱷᱚᱱ ᱠᱚ ᱜᱮᱫ ᱨᱟᱠᱟᱵᱽ ᱪᱟᱵᱟᱭᱟ ᱟᱫᱚ ᱤᱱᱟᱹ ᱵᱟᱫᱽ ᱫᱚ ᱚᱱᱟ ᱠᱚᱫᱚ ᱠᱚ ᱪᱟᱥᱟ ᱴᱤᱥᱤ ᱠᱚᱫᱚ ᱦᱟᱸᱜ ᱴᱤᱥᱤ ᱛᱩᱲᱤ ᱦᱩᱭᱱᱟ ᱟᱨ ᱚᱱᱟ ᱜᱩᱦᱩᱢ ᱠᱚ ᱡᱚᱛᱚᱣᱟᱜ ᱜᱮ
ᱟᱞᱮᱥᱮᱫ ᱱᱮᱛᱟᱨ ᱚᱱᱟ ᱴᱤᱥᱤᱭᱟᱹ ᱜᱩᱦᱩᱢ ᱫᱚ ᱟᱫ ᱛᱮ ᱟᱫ ᱪᱟᱵᱟᱟᱣ ᱟᱠᱟᱱᱟ ᱛᱩᱲᱤ ᱱᱟᱦᱟᱜ ᱢᱤᱫᱵᱟᱨ ᱱᱟᱠᱷᱟ ᱧᱮᱞᱚᱜ ᱠᱟᱱᱟ ᱨᱚᱦᱚᱭ ᱵᱟᱲᱟᱭ ᱪᱟᱥ ᱵᱟᱲᱟᱭ ᱜᱮᱭᱟ ᱠᱚ ᱟᱨ ᱚᱱᱟ ᱜᱩᱦᱩᱢ ᱢᱟᱴ ᱴᱤᱥᱤ ᱫᱚ ᱮᱠᱫᱚᱢ ᱜᱮ ᱱᱟᱦᱟᱜ ᱵᱟᱝ ᱟᱫ ᱜᱮ
ᱟᱞᱮᱥᱮᱫ ᱫᱚ ᱱᱚᱜᱼᱚᱭ ᱱᱮᱛᱟᱨ ᱦᱚᱸ ᱡᱚᱛᱚᱣᱟᱜ ᱜᱮᱠᱚ ᱪᱟᱥᱟ ᱟᱨ ᱜᱩᱦᱩᱢ ᱛᱩᱲᱤ ᱠᱚᱫᱚ ᱦᱟᱸᱜ ᱟᱹᱰᱤ ᱡᱟᱹᱥᱛᱤ ᱠᱚ ᱪᱟᱥᱟ ᱮᱱᱛᱮ ᱟᱞᱮᱥ ᱥᱮᱫ ᱫᱚ ᱢᱮᱱᱠᱟᱱ ᱚᱱᱟ ᱥᱚᱨᱠᱟᱨ ᱠᱷᱚᱡ ᱠᱩᱧ ᱠᱚᱠᱚ ᱮᱢ ᱵᱟᱲᱟᱣ ᱠᱟᱱᱟ ᱟᱹᱰᱤ ᱱᱟᱯᱟᱭ ᱵᱚᱞᱮ ᱪᱟᱥᱼᱵᱟᱥ ᱞᱟᱹᱜᱤᱫ ᱛᱮ ᱟᱫᱚ ᱚᱱᱟ ᱠᱷᱚᱱ ᱜᱮ ᱟᱹᱰᱤ ᱱᱟᱯᱟᱭ ᱪᱟᱥᱵᱟᱥ ᱦᱩᱭᱩᱜ ᱠᱟᱱᱟ ᱱᱟᱜᱟ ᱠᱚ ᱱᱚᱝᱠᱟ ᱫᱚᱠᱚ ᱢᱮᱛᱟᱜ ᱠᱟᱱᱟ ᱟᱫᱚ ᱟᱯᱮ ᱥᱮᱫ ᱚᱱᱠᱟ ᱵᱟᱯᱮ ᱧᱟᱢ ᱵ ᱵᱟᱲᱟᱫᱟ ᱣᱟ ᱵᱚᱞᱮ ᱪᱟᱥᱵᱟᱥ ᱨᱮᱭᱟᱜ ᱚᱱᱠᱟᱱᱟᱜ ᱚᱥᱩᱵᱤᱫᱟ ᱠᱚ ᱠᱚ ᱡᱮᱭᱥᱮ ᱥᱳᱞᱟᱨ ᱯᱮᱱᱮᱞ ᱠᱚ ᱠᱩᱧ ᱠᱚ ᱥᱮ ᱟᱭᱢᱟ ᱞᱮᱠᱟᱱᱟᱜ ᱪᱟᱥᱵᱟᱥ
ᱟᱞᱮ ᱱᱚᱛᱮ ᱢᱟᱱᱦᱟᱜ ᱟᱹᱰᱤ ᱚᱱᱠᱟ ᱵᱟᱹᱱᱩᱜᱼᱟ ᱱᱚᱣᱟ ᱥᱟᱹᱨᱤᱟᱜ ᱜᱮ ᱱᱚᱣᱟ ᱫᱤᱠ ᱛᱷᱮᱠᱮ ᱫᱚ ᱟᱞᱮᱚ ᱫᱚ ᱱᱟᱦᱮ ᱛᱟᱭᱱᱚᱢ ᱨᱮᱜᱮ ᱢᱮᱱᱟᱜ ᱞᱮᱭᱟ ᱥᱚᱨᱠᱟᱨ ᱠᱷᱚᱱ ᱪᱟᱥᱵᱟᱥ ᱞᱮ ᱡᱟᱦᱟᱱᱟᱜ ᱫᱟᱜ ᱨᱮᱱᱟᱜ ᱵᱮᱵᱚᱥᱛᱷᱟ ᱫᱚ ᱵᱟᱹᱱᱩᱜ ᱛᱟᱞᱮᱭᱟ ᱠᱷᱟᱹᱞᱤ ᱚᱠᱟ ᱞᱮᱠᱟᱱ ᱧᱚᱜ ᱨᱮᱪᱚ ᱦᱟᱸᱜ ᱚᱠᱟ ᱞᱮᱠᱟᱱᱤᱡᱪᱚᱭ ᱦᱮᱡ ᱛᱤᱭᱳᱜ ᱞᱮᱞᱮᱠᱷᱟᱡ ᱚᱱᱮ ᱚᱱᱟ ᱤᱛᱟᱹ ᱠᱚ ᱱᱟᱦᱟᱜ ᱠᱚ ᱮᱢᱟ ᱵᱟᱲᱟ ᱣᱟᱞᱮᱭᱟ
ᱦᱮᱸ
ᱯᱷᱚᱨ ᱞᱟᱹᱜᱤᱫ ᱛᱷᱚᱲᱟ ᱜᱟᱱ ᱞᱮᱠᱷᱟ ᱥᱩᱢᱩᱝ ᱦᱚᱲᱜᱮ ᱱᱟᱦᱜ ᱡᱟᱦᱟᱸ ᱛᱤᱱᱟᱹᱜ ᱦᱚᱲᱜᱮ ᱦᱟᱸᱜ ᱞᱤᱧ ᱢᱮᱱᱟᱜ ᱛᱟᱠᱚᱣᱟ ᱩᱱᱠᱩ ᱠᱚᱜᱮ ᱟᱹᱰᱤ ᱡᱚᱛᱚ ᱦᱚᱲ ᱫᱚ ᱵᱟᱝᱟᱜ ᱜᱮ
ᱟᱞᱮ ᱥᱮᱫ ᱫᱚ ᱚᱱᱠᱟ ᱫᱚ ᱵᱟᱝ ᱠᱟᱱᱟ ᱟᱫᱚ ᱟᱞᱮ ᱥᱮᱫ ᱫᱚ ᱤᱛᱟᱹ ᱠᱚᱫᱚ ᱦᱟᱸᱜ ᱵᱟᱠᱚ ᱮᱢᱚᱜᱼᱟ
ᱟᱫᱚ ᱟᱞᱮᱮᱥᱮᱫ ᱫᱚ ᱱᱚᱣᱟ ᱢᱮᱱᱟᱜ ᱟᱠᱟᱫᱟ ᱡᱮ ᱠᱩᱧ ᱠᱚᱠᱚ ᱮᱢ ᱟᱠᱟᱱᱟ ᱵᱚᱞᱮ ᱟᱢ ᱡᱩᱫᱤ ᱟᱞᱩ ᱵᱮᱸᱜᱟᱲ ᱥᱮ ᱴᱟᱢᱟᱴᱳ ᱠᱩᱲᱪᱟᱹ ᱠᱚ ᱪᱮᱫ? ᱡᱟ ᱪᱟᱥᱮ ᱮᱢ ᱢᱮᱱ ᱠᱟᱫᱟ ᱚᱱᱟᱢ ᱪᱟᱥ ᱫᱟᱲᱮᱭᱟᱜᱼᱟ ᱮᱱᱛᱮᱜ ᱫᱟᱜ ᱡᱚᱠᱷᱚᱱᱮᱢ ᱧᱟᱢᱟ ᱛᱚ ᱫᱟᱜ ᱨᱮᱜᱮ ᱛᱚᱝ ᱪᱟᱥᱵᱟᱥ ᱫᱚ ᱢᱮᱱᱟᱜᱼᱟ ᱟᱫᱚ ᱚᱱᱟ ᱨᱮᱜᱮ ᱪᱟᱥᱵᱟᱥ ᱫᱚ ᱮᱛᱮᱜ ᱟᱫᱚ ᱚᱱᱟᱛᱮ ᱦᱮᱸ ᱫᱟᱜ ᱫᱚ ᱟᱹᱰᱤ ᱞᱟᱹᱠᱛᱤ ᱜᱮᱭᱟ ᱮᱛᱮᱜ ᱪᱟᱥᱼᱵᱟᱥ ᱛᱚᱵᱮ ᱫᱟᱜ ᱡᱚᱠᱷᱚᱱ ᱵᱟᱢ ᱧᱟᱢᱟ ᱛᱚ ᱦᱮᱸ
ᱟᱨ ᱛᱟᱦᱞᱮ ᱱᱤᱛᱳᱜ ᱫᱚ ᱱᱟᱦᱟᱜ ᱚᱲᱟᱜ ᱱᱟᱠᱷᱟ ᱨᱮᱜᱮ
ᱦᱮᱸ ᱱᱚᱜᱼᱚᱭ ᱚᱲᱟᱜ ᱥᱟᱹᱨᱜᱮᱸ ᱱᱮ ᱱᱤᱛᱚᱜ ᱫᱚ ᱢᱤᱱᱟᱹᱧ ᱠᱟᱫᱤᱧᱟ ᱵᱚᱞᱮ ᱵᱟᱹᱭᱦᱟᱹᱲ ᱥᱮᱫ ᱨᱮᱢ ᱢᱮᱱ ᱠᱮᱭᱟ ᱛ ᱜᱟᱹᱪᱷᱤ ᱠᱚ ᱦᱟᱸᱜ ᱧᱮᱞ ᱦᱩᱭᱩᱜ ᱠᱟᱱᱟ ᱥᱮ ᱱᱚᱣᱟ ᱠᱚᱜᱮ ᱫᱟᱬᱟ ᱵᱟᱲᱟᱭ ᱦᱮᱡ ᱦᱩᱭ ᱟᱠᱟᱱᱟ ᱟᱨ ᱪᱮᱫ ᱮᱢ ᱪᱤᱠᱟᱹᱭᱟ ᱱᱤᱛᱚᱜ ᱫᱚ ᱡᱟᱜᱮ ᱠᱟᱰᱟ ᱢᱮᱱᱟᱜ ᱩᱱᱠᱩ ᱜᱮ ᱧᱮᱞ ᱵᱟᱲᱟ ᱠᱚ ᱦᱩᱭᱩᱜ ᱠᱟᱱᱟ ᱩᱱᱠᱩ ᱦᱚᱸ ᱥᱟᱶ ᱥᱟᱶ ᱨᱮ
ᱟᱪᱪᱷᱟ ᱟᱞᱮ ᱱᱚᱛᱮ ᱱᱟᱜ ᱱᱤᱛᱚᱜ ᱠᱟᱰᱟ ᱰᱟᱝᱨᱟ ᱫᱟᱢ ᱛᱷᱚᱲᱟ ᱟᱹᱰᱤ ᱠᱚᱢ ᱠᱟᱱᱟ ᱦ
ᱟᱞᱮ ᱥᱮᱫ ᱫᱚ ᱱᱚᱜᱼᱚᱭ ᱱᱤᱛᱟᱹᱵᱤᱡ ᱢᱟ ᱮᱭᱥᱮ ᱥᱚᱢᱟᱱ ᱜᱮ ᱢᱮᱱᱟᱜ ᱠᱟᱫᱟ ᱡᱟᱦᱟᱸ ᱱᱚᱝᱠᱟ ᱞᱟ ᱞᱟᱦᱟᱛᱮ ᱪᱮᱫ ᱞᱮᱠᱟ ᱪᱟᱞᱟᱣ ᱠᱟᱫᱟ ᱟᱫᱚ ᱚᱱᱟ ᱠᱚᱢ ᱟᱨ ᱰᱷᱮᱨ ᱫᱚ ᱦᱟᱸᱜ ᱵᱟᱝ ᱱᱤᱛ ᱦᱟᱹᱵᱤᱡ ᱫᱚ ᱟᱫᱚ ᱛᱟᱭᱚᱢᱱ ᱫᱟᱨᱟᱢ ᱦᱟᱸᱜ ᱪᱮᱫ ᱞᱮᱠᱟ ᱵᱟᱝ ᱞᱮᱠᱟ ᱚᱱᱟ ᱫᱚ ᱚᱦ ᱜᱤᱧ ᱞᱮᱭᱠᱮᱭᱟ ᱟᱫᱚ ᱱᱤᱛᱚᱜ ᱫᱚ ᱱᱚᱜᱼᱚᱭ ᱢᱮᱱ ᱞᱮᱠᱷᱟᱡ ᱫᱚ ᱵᱚᱞᱮ ᱥᱚᱢᱟᱱ ᱜᱮ ᱢᱮᱱᱟᱜ ᱟᱠᱟᱫᱟ ᱵᱚᱞᱮ ᱞᱟᱦᱟᱛᱮ ᱪᱮᱫ ᱞᱮᱠᱟ ᱠᱚ ᱟᱹᱠᱷᱨᱤᱧ ᱵᱟᱲᱟᱭᱮᱫ ᱠᱚ ᱛᱟᱦᱮᱱᱟ ᱤᱧᱠᱟᱜᱮ
ᱦᱮᱸ ᱦᱮᱸ
ᱟᱯᱮ ᱥᱮᱫ ᱫᱚ ᱵᱚᱞᱮ ᱪᱮᱫ ᱞᱮᱠᱟᱯᱮ ᱡᱚᱛᱚ ᱠᱚ ᱢᱟᱨᱟᱣ ᱪᱟᱵᱟ ᱠᱮᱫ ᱠᱚᱣᱟ ᱜᱟᱹᱭ ᱰᱟᱝᱨᱟ ᱥᱮ ᱢᱮᱱᱟᱜ ᱠᱚᱮᱭᱟ ᱱᱮᱛᱟᱨ ᱦᱚᱸᱠᱚ ᱜᱩᱯᱤ ᱵᱟᱲᱟ ᱠᱚ ᱜᱮᱭᱟ
ᱢᱮᱱᱟᱜ ᱫᱚ ᱢᱮᱱᱟᱜ ᱠᱚᱜᱮᱭᱟ ᱛᱚᱵᱮ ᱱᱟᱦᱟᱜ ᱢᱤᱫᱴᱮᱡ ᱡᱤᱱᱤᱥ ᱥᱚᱢᱚᱥᱥᱟ ᱨᱮᱞᱮ ᱯᱟᱲᱟᱣ ᱠᱟᱱᱟ ᱡᱟᱦᱟᱸ ᱫᱚ ᱱᱟᱦᱟᱜ ᱱᱚᱜᱚᱭ ᱱᱤᱭᱟᱹ ᱥᱟᱞ ᱠᱷᱚᱱᱜᱮ ᱱᱤᱭᱟᱹ ᱥᱟᱞ ᱠᱷᱚᱱᱜᱮ ᱡᱚ ᱢᱟᱱᱮ ᱛᱷᱚᱲᱟ ᱜᱟᱱ ᱟᱢ ᱟᱹᱰᱤ ᱛᱮᱫ ᱠᱩ ᱠᱚᱢ ᱪᱟᱵᱟᱟᱣ ᱟᱠᱟᱱᱟ ᱱᱟᱦᱟᱜ ᱟᱹᱰᱤ ᱠᱚᱢ ᱚᱱᱮ ᱚᱱᱟ ᱠᱷᱟᱹᱛᱤᱨ ᱛᱮ ᱧᱮᱞᱚᱜ ᱠᱟᱱᱟ ᱰᱟᱝᱨᱟ ᱥᱮ ᱱᱟᱦᱟᱜ ᱱᱚᱝᱠᱟ ᱠᱟᱰᱟ ᱠᱚ ᱟᱹᱥᱩᱞ ᱨᱮᱦᱚᱸ ᱦᱚᱲᱟᱜ ᱦᱟᱸᱜ ᱠᱷᱩᱵ ᱮᱠᱴᱟ ᱤᱪᱪᱷᱟ ᱵᱟᱭ ᱯᱨᱚᱠᱟᱥ ᱫᱟ
ᱦᱮᱸ ᱮᱱᱛᱮᱫ ᱡᱚᱠᱷᱚᱱ ᱫᱟᱢ ᱜᱮ ᱵᱟᱢ ᱧᱟᱢᱟ ᱛᱚ ᱟᱹᱥᱩᱞ ᱠᱟᱛᱮ ᱦᱚᱸ ᱡᱟ ᱱᱚᱝᱠᱟ
ᱦᱮᱸ ᱱᱤᱛᱚᱜ ᱢᱟ ᱟᱨᱦᱚᱸ ᱧᱮᱞᱚᱜ ᱠᱟᱱᱟ ᱥᱤᱭᱳᱜ ᱠᱚᱨᱮ ᱦᱚᱸ ᱠᱷᱩᱵ ᱮᱠᱴᱟ ᱵᱟᱞᱮ ᱞᱟᱜᱟᱣᱮᱫ ᱟᱠ ᱛᱚ ᱦᱚᱸᱜᱚᱭ ᱦᱟᱸᱜ ᱴᱮᱨᱟᱠᱴ ᱪᱟᱵᱟᱣ ᱠᱟᱱᱟ ᱟᱫᱚ ᱚᱱᱮ ᱠᱷᱟᱹᱛᱤᱨ ᱟᱫᱚᱢ ᱦᱚᱲ ᱫᱚ ᱚᱱᱟᱛᱮ ᱨᱩᱡᱤ ᱨᱩᱴᱤ ᱪᱟᱞᱟᱣ ᱨᱮᱱᱟᱜ ᱠᱩ ᱠᱩᱨᱩᱢᱴᱩᱭᱟ ᱡᱮ ᱩᱱᱠᱩ ᱟᱹᱥᱩᱞ ᱵᱟᱲᱟ ᱠᱟᱛᱮᱫ ᱡᱟᱜᱮ ᱯᱟᱭᱥᱟ ᱦᱟᱜ ᱠᱟᱹᱣᱰᱤ ᱠᱚ ᱦᱩᱭᱩᱜᱼᱟ ᱚᱱᱟ ᱠᱚ ᱠᱟᱹᱣᱰᱤ ᱛᱮᱦᱟᱸᱜ ᱥᱚᱝᱥᱟᱨ ᱵᱚᱱ ᱪᱟᱞᱟᱣ ᱱᱚᱱᱠᱟᱟᱱ ᱪᱤ ᱚᱱᱟ ᱟᱫᱚ ᱢᱩᱪᱟᱹᱫ ᱨᱮ ᱧᱮᱞᱚᱜ ᱠᱟᱱᱟ ᱦᱟᱸᱜ ᱛᱤᱱᱟᱹᱜ ᱛᱮ ᱦᱟᱸᱜ ᱤᱧ ᱠᱤᱨᱤᱧ ᱞᱮᱫ ᱠᱚᱣᱟ ᱩᱱᱟᱹᱜ ᱜᱟᱱ ᱩᱹᱜ ᱠᱷ ᱠᱷᱚᱱ ᱛᱷᱚᱲᱟ ᱜᱟᱱ ᱰᱷᱤᱨᱤᱧᱚᱜ ᱮᱱᱫᱚ ᱚᱱᱟ ᱛᱮᱫᱚ ᱯᱚᱥᱟᱜᱼᱟ
ᱪᱮᱫ ᱦᱚᱸ ᱵᱟᱝᱛᱮ ᱚᱱᱟ ᱫᱚ ᱡᱟ ᱟᱢᱟᱜ ᱜᱮ ᱱᱚᱝᱠᱟ ᱯᱷᱟᱭᱫᱟ ᱵᱟᱝ ᱦᱩᱭᱩᱜᱼᱟ ᱛᱚ ᱟᱹᱥᱩᱞ ᱠᱟᱛᱮᱫ ᱪᱮᱫ ᱯᱷᱟᱭᱫᱟ ᱜᱚᱴᱟᱢ ᱠᱷᱟᱴᱟᱜᱼᱟ ᱜᱩᱯᱤᱭᱮᱭᱟᱢ ᱧᱮᱞᱮᱭᱟᱢ ᱜᱷᱟᱥ ᱠᱚᱢ ᱜᱮᱫ ᱟᱹᱜᱩᱭᱟ ᱛᱚ ᱡᱚᱠᱷᱚᱱ ᱛᱷᱚᱲᱟ ᱜᱟᱱ ᱯᱷᱟᱭᱫᱟ ᱦᱚᱸ ᱵᱟᱢ ᱩᱴᱷᱟᱹᱣ ᱞᱮᱠᱷᱷᱟᱡ ᱫᱚ ᱪᱮᱫ ᱪᱮ ᱫᱚ ᱛᱚᱵᱮ ᱤᱭᱟᱹ ᱠᱟᱛᱮ ᱟᱥᱩ
ᱦᱳᱭ ᱦᱳᱭ ᱟᱫᱚ ᱚᱱᱮ ᱚᱱᱟ ᱛᱮᱜᱮ ᱱᱟᱦᱟᱜ ᱥᱚᱢᱚᱥᱥᱟ ᱫᱚ ᱠᱷᱟᱲᱟᱣ ᱠᱟᱱᱟ ᱧᱮᱞᱚᱜ ᱱᱟ ᱦᱚᱲ ᱠᱚᱴᱷᱮᱱ ᱟᱹᱰᱤ ᱠᱷᱩᱵ ᱮᱠᱴᱟ ᱨᱩᱪᱤ ᱵᱟᱝ ᱧᱮᱞᱚᱜ ᱠᱟᱱᱟ ᱟᱹᱥᱩᱞ ᱨᱮᱱᱟᱜ ᱟᱫᱚ ᱱᱚᱛᱮ ᱫᱚ ᱦᱟᱸᱜ ᱱᱩᱠᱩ ᱢᱮᱨᱚᱢ ᱠᱚᱫᱚ ᱟᱹᱰᱤ ᱛᱮᱫ ᱡᱚ ᱯᱤᱥ ᱜᱮ ᱦᱟᱸᱜ ᱠᱚ ᱫᱟᱢᱚᱜᱼᱟ ᱢᱮᱨᱚᱢ ᱡᱤᱞ ᱠᱚᱫᱚ ᱦᱟᱸᱜ ᱟᱹᱰᱤ ᱴᱟᱜ ᱠᱚ ᱡᱚᱢᱟ ᱛᱚ
ᱦᱮᱸ ᱚᱱᱠᱟ ᱠᱟᱱ ᱜᱮᱭᱟ ᱟᱞᱮ ᱨᱮᱱ ᱦᱚᱸ ᱢᱮᱨᱚᱢ ᱠᱚᱫᱚ ᱢᱮᱱᱟᱜ ᱵᱟᱲᱟ ᱠᱚᱜ ᱜᱮᱭᱟ ᱟᱪᱪᱷᱟ ᱟᱯᱮ ᱥᱮᱫ ᱫᱚ ᱪᱮᱫ ᱛᱮᱠᱚ ᱦᱩᱲᱩ ᱠᱚ ᱜᱮᱫᱟ ᱟᱞᱮ ᱥᱮᱫ ᱡᱚᱠᱷᱚᱱ ᱛᱚᱠᱷᱚᱱᱮᱢ ᱧᱮᱞᱟ ᱛᱚ ᱜᱟᱹᱰᱤ ᱦᱚᱸᱠᱚ ᱞᱟᱜᱟᱣ ᱜᱮᱭᱟ ᱦᱩᱲᱩ ᱠᱚ ᱜᱮᱫᱟ ᱜᱟᱹᱰᱤ ᱠᱚᱛᱮ ᱟᱨ ᱟᱞᱮ ᱥᱮᱱ ᱱᱚᱣᱟ ᱦᱚᱸ ᱧᱮᱞ ᱠᱟᱱᱟ ᱡᱮ ᱛᱚᱠᱷᱚᱱ ᱵᱚᱞᱮ ᱜᱟᱹᱰᱤ ᱛᱮ ᱵᱟᱢ ᱜᱮᱫ ᱦᱚᱪᱚᱭ ᱨᱮᱦᱚᱸ ᱵᱚᱞᱮ ᱟᱢ ᱠᱷᱟᱹᱞᱤ ᱦᱚᱲᱛᱮᱢ ᱜᱮᱫ ᱠᱮᱫᱟ ᱦᱟᱸᱜ ᱠᱷᱟᱱ ᱫᱚ ᱚᱱᱟ ᱜᱟᱹᱰᱤ ᱦᱟᱸᱜ ᱛᱨᱮᱥᱟᱨ ᱢᱮᱥᱤᱱ ᱦᱤᱡᱩᱜ ᱠᱟᱱᱟ ᱚᱱᱟ ᱴᱮᱠᱴᱟᱨ ᱥᱟᱞᱟᱜ ᱜᱮ ᱟᱫᱚ ᱚᱱᱟ ᱛᱮᱠᱚ ᱟᱹᱰᱤ ᱡᱟᱹᱥᱛᱤ ᱠᱚ ᱫᱟᱞ ᱚᱪᱚᱭᱮᱫᱟ ᱟᱫᱚ ᱚᱱᱟ ᱫᱚ ᱵᱩᱥᱩᱵ ᱠᱚᱫᱚ ᱵᱟᱝ ᱜᱮ ᱧᱟᱢᱚᱜ ᱠᱟᱱᱟ ᱟᱯᱮᱥᱮᱫ ᱪᱮᱫ ᱫᱚᱠᱚ ᱤᱭᱟᱹ ᱵᱟᱲᱟᱭᱮᱫᱟ ᱦᱚᱲ ᱠᱚ ᱜᱮᱫ ᱮᱫᱟ ᱥᱮ ᱵᱚᱞᱮ ᱚᱱᱟ ᱤᱭᱟᱹ ᱛᱮᱠᱚ ᱫᱟᱞ ᱦᱚᱪᱚᱭᱮᱫᱟ
ᱻ ᱟᱞᱮ ᱱᱚᱛᱮᱱᱟᱜ ᱠᱷᱮᱛ ᱠᱚ ᱥᱮ ᱡᱟᱭᱜᱟ ᱠᱚᱫᱚ ᱱᱟᱜ ᱛᱷᱚᱲᱟ ᱩᱪᱟ ᱱᱤᱪᱟ ᱧᱚᱜ ᱜᱮᱭᱟ ᱟᱫᱚ ᱩᱪᱟ ᱱᱤᱪᱟ ᱠᱷᱟᱹᱛᱤᱨ ᱛᱮᱱᱟᱜ ᱚᱱᱟ ᱦᱟᱨᱵᱮᱥᱴᱟᱨ ᱫᱚ ᱵᱟᱝ ᱵᱚᱞᱚᱜᱼᱟ ᱟᱨᱦᱚᱸ ᱟᱞᱮ ᱱᱤᱭᱟᱹ ᱤᱭᱟᱹᱨᱮ ᱜᱮ ᱦᱟᱜ ᱦᱟᱱᱛᱮ ᱴᱚᱴᱷᱟ ᱢᱮᱱᱟᱜᱼᱟ ᱢᱤᱫ ᱟᱹᱰᱮ ᱚᱱᱛᱮ ᱛᱷᱚᱲᱟ ᱥᱟᱺᱜᱤᱧ ᱧᱚᱜ ᱜᱮᱭᱟ ᱠᱚ ᱟᱞᱮ ᱠᱷᱚᱱ ᱟᱫᱚ ᱩᱱᱠᱩ ᱥᱮᱫ ᱫᱚᱦᱟᱜ ᱚᱱᱛᱮ ᱦᱚᱸ ᱚᱱᱛᱮ ᱦᱚᱸ ᱟᱞᱮ ᱤᱭᱟᱹᱤᱭᱟᱹ ᱠᱚ ᱯᱟᱲᱟᱜ ᱠᱟᱱᱟ ᱟᱫᱚ ᱩᱱᱠᱩ ᱥᱮᱫ ᱫᱚ ᱦᱟᱜ ᱦᱟᱨᱵᱷᱮᱥᱴᱟᱨ ᱠᱚ ᱵᱷᱚᱨᱟᱣᱟ ᱥᱚᱢᱟᱱ ᱜᱮᱭᱟ ᱛᱚ ᱠᱷᱮᱛ ᱢᱚᱸᱡᱽ ᱜᱮᱠᱚ ᱢᱟᱱᱮ ᱮ ᱤᱭᱟᱹ ᱠᱟᱛᱮᱫ ᱦᱟᱨᱵᱷᱮᱥᱴᱟᱨ ᱵᱷᱚᱨᱟᱣ ᱠᱟᱛᱮᱫ ᱠᱚ ᱜᱮᱫᱟ ᱵᱤᱜᱷᱟᱹ ᱠᱮ ᱵᱤᱜᱷᱟᱹ ᱟᱨ ᱟᱞᱮ ᱡᱟᱦᱟᱸ ᱱᱟᱠᱷᱟ ᱨᱮ ᱢᱮᱱᱟᱜ ᱞᱮᱭᱟ ᱟᱞᱮ ᱫᱚ ᱛᱷᱚᱲᱟ ᱩᱪᱟᱹᱱ ᱱᱤᱪᱟ ᱠᱷᱮᱛ ᱠᱷᱟᱹᱛᱤᱨ ᱛᱮ ᱦᱟᱨᱵᱮᱥᱴᱟᱨ ᱵᱟᱝ ᱵᱚᱞᱚᱜᱼᱟ ᱟᱫᱚ ᱚᱱᱮ ᱡᱟᱦᱟᱸᱴᱟᱜ ᱴᱷᱮᱥᱟᱨ ᱦᱟᱸᱜ ᱵᱮᱱ ᱞᱟᱹᱭ ᱠᱮᱫᱟ ᱚᱱᱟ ᱴᱷᱮᱥᱟᱨ ᱛᱮᱠᱚ ᱪᱮᱫ ᱞᱮᱠᱟ